ᱦᱮᱞᱳ
ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ
ᱦᱮᱸ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ ᱟᱵᱮᱱ ᱜᱮ ᱚᱼᱼ ᱞᱟᱹᱭ ᱵᱮᱱ ᱜᱚᱝᱠᱮ
ᱦᱮᱸ ᱛᱚᱵᱮ ᱫᱟᱜ ᱡᱟᱹᱯᱩᱫ ᱠᱚ ᱚᱠᱟ ᱞᱮᱠᱟ
ᱫᱟᱜ ᱡᱟᱹᱯᱩᱫ ᱠᱚ ᱜᱚᱝᱠᱮ ᱱᱚᱛᱮ ᱫᱚ ᱟᱹᱣᱨᱤᱜᱼᱟ
ᱟᱣᱹᱨᱤᱜᱼᱟ
ᱟᱹᱣᱨᱤᱜᱼᱟ ᱮᱠᱷᱚᱱ ᱦᱚᱸ
ᱚᱸᱻ ᱱᱚᱛᱮ ᱢᱟ ᱜᱚᱝᱠᱮ ᱫᱚᱢᱮ ᱫᱟᱜ ᱟᱞᱮᱠᱟᱱ ᱢᱚᱬᱮ ᱢᱟᱦᱟ ᱜᱟᱱ ᱱᱚᱜᱼᱚᱭ ᱦᱩᱭᱩᱜ ᱠᱟᱱᱟ ᱫᱟᱜ ᱮᱫ ᱜᱮᱭᱟᱭ
ᱟᱪᱪᱷᱟ ᱛᱟᱦᱚᱞᱮ ᱫᱚ ᱞᱟᱜᱟᱣ ᱵᱟᱲᱟ ᱦᱩᱭ ᱟᱠᱟᱱᱟ ᱥᱮ ᱵᱟᱝ ᱢᱟᱴᱷ ᱥᱮᱱᱟᱜ
ᱦᱮᱸ ᱢᱟᱴᱷ ᱥᱮᱱᱟᱜ ᱫᱚ ᱫᱷᱩᱨᱟᱹᱣ ᱵᱟᱲᱟ ᱦᱩᱭ ᱟᱠᱟᱱᱟ ᱮᱠᱷᱚᱱ ᱫᱚ ᱦᱟᱜ ᱦᱮᱸ
ᱢᱟᱱᱮ ᱟᱹᱣᱨᱤᱭ ᱫᱟᱜ ᱟᱞᱮᱭᱟ ᱚᱱᱟ ᱤᱭᱟᱹᱛᱮ ᱢᱟᱴᱷ ᱥᱮᱱᱟᱜ ᱦᱚᱸ ᱡᱟᱦᱟᱱᱟᱜ ᱠᱟᱹᱢᱤ ᱵᱟᱝ ᱦᱩᱭᱩᱜ ᱠᱟᱱᱟ
ᱚᱻ ᱫᱟᱜ ᱜᱮ ᱵᱟᱭ ᱫᱟᱜ ᱟᱠᱟᱫᱟ ᱮᱠᱟᱞ ᱜᱮ ᱵᱟᱭ ᱫᱟᱜ ᱟᱠᱟᱫᱟ ᱥᱮ ᱪᱟᱥ ᱞᱮᱠᱟ ᱵᱟᱭ ᱫᱟᱜ ᱟᱠᱟᱫᱟ
ᱪᱟᱥ ᱞᱮᱠᱟ ᱜᱮ ᱵᱟᱭ ᱫᱟᱜ ᱟᱠᱟᱫᱟ ᱱᱤᱝᱠᱟ ᱫᱚ ᱡᱟᱜᱮ ᱚᱱᱠᱟ ᱜᱟᱹᱪᱷᱤ ᱵᱟᱧᱪᱟᱣ ᱞᱮᱠᱟ ᱫᱚ ᱫᱟᱜ ᱫᱚ ᱦᱩᱭ ᱟᱼᱼ ᱠᱟᱱ ᱜᱮᱭᱟ ᱢᱮᱱᱠᱷᱟᱱ ᱫᱚ ᱡᱮ ᱢᱟᱴᱷ ᱨᱮ ᱛᱤᱸᱜᱩ ᱠᱟᱛᱮ ᱛᱷᱚᱲᱟ ᱜᱟᱱ ᱤᱭᱟᱹ ᱱᱟᱦᱮᱞ ᱱᱟᱦᱮᱞ ᱛᱮ ᱰᱟᱹᱝᱨᱤ ᱠᱚ ᱩᱱᱤ ᱢᱟᱱᱮ ᱛᱷᱚᱲᱟ ᱜᱟᱱ ᱥᱤᱭᱩᱜ ᱡᱩᱛᱩᱜ ᱞᱮᱠᱷᱟᱱ ᱫᱚ ᱵᱟᱝ ᱮ ᱫᱟᱜ ᱟᱠᱟᱜᱼᱟ
ᱚᱻ ᱛᱟᱦᱚᱞᱮ ᱠᱷᱟᱱ ᱢᱟ ᱟᱹᱰᱤ ᱥᱚᱢᱚᱥᱥᱟ ᱨᱮᱱᱟᱜ ᱠᱟᱛᱷᱟ ᱠᱟᱱ ᱜᱮᱭᱟ ᱦᱮᱸ ᱛᱚᱵᱮ ᱛᱚᱞᱟ ᱫᱚ ᱛᱚᱞᱟ ᱠᱚᱫᱚ ᱫᱟᱨᱮ ᱟᱠᱟᱱᱟ ᱥᱮ ᱟᱹᱣᱨᱤ
ᱦᱮᱸ ᱛᱚᱞᱟ ᱠᱚᱫᱚ ᱫᱟᱨᱮ ᱟᱠᱟᱱ ᱜᱮᱭᱟ
ᱦᱮᱸ ᱟᱫᱚ ᱚᱱᱟ ᱫᱟᱜ ᱵᱟᱝ ᱛᱮ ᱨᱚᱦᱚᱭ ᱠᱚᱫᱚ ᱟᱹᱣᱨᱤᱭᱟᱜᱼᱟ ᱵᱟᱝ ᱦᱮᱸ ᱦᱮᱸ ᱛᱚᱵᱮ ᱜᱚᱝᱠᱮ ᱟᱯᱮ ᱥᱮᱫ ᱫᱚ ᱤᱭᱟᱹ ᱠᱚᱫᱚ ᱚᱢᱚᱱᱚᱜ ᱟᱥᱮ ᱵᱟᱝ ᱩᱫ ᱠᱚ ᱩᱫ ᱯᱩᱴᱠᱟᱹ
ᱮᱸᱻ ᱩᱫ ᱯᱩᱴᱠᱟᱹ ᱫᱚ ᱜᱚᱢᱠᱮ ᱟᱞᱮ ᱥᱮᱫ ᱫᱚ ᱵᱟᱹᱱᱩᱜ ᱟᱠᱟᱫᱟ ᱢᱮᱱᱠᱷᱟᱱ ᱱᱚᱝᱠᱟ ᱟᱹᱠᱷᱨᱤᱧᱚᱜ ᱫᱚᱠᱚ ᱟᱹᱜᱩᱭᱮᱫ ᱠᱟᱱ ᱜᱮᱭᱟ ᱵᱤᱨ ᱥᱮᱱᱟᱜ ᱠᱷᱚᱱ
ᱚᱻ ᱛᱚ ᱪᱮᱫ ᱪᱮᱫ ᱞᱮᱠᱟ ᱟᱯᱮ ᱥᱮᱱᱟᱜ ᱚᱱᱟ ᱪᱮᱫ ᱞᱮᱠᱟ ᱠᱚ ᱟᱹᱠᱷᱨᱤᱧᱟ ᱜᱚᱱᱚᱝ ᱠᱚ ᱪᱮᱫ ᱞᱮᱠᱟ ᱠᱚ ᱦᱟᱛᱟᱣᱟ
ᱜᱚᱱᱚᱝ ᱠᱚ ᱚᱱᱟ ᱯᱷᱩᱴᱠᱟᱹ ᱠᱚ ᱨᱮᱭᱟᱜ ᱜᱚᱱᱚᱝ ᱫᱚ ᱱᱚᱝᱠᱟᱱᱟ ᱟᱵᱚᱣᱟᱜ ᱡᱮᱴᱟ ᱪᱩᱠᱟᱹᱜ ᱢᱮᱱᱟᱜ ᱟᱠᱟᱫᱟ ᱚᱱᱟ ᱪᱩᱠᱼᱼ ᱪᱩᱠᱟᱹᱜ ᱛᱮ ᱢᱤᱫ ᱪᱩᱠᱟᱹᱜ ᱨᱮ ᱚᱱᱠᱟ ᱫᱚᱥ ᱴᱟᱠᱟ ᱚᱱᱮ ᱚᱱᱠᱟ
ᱟᱪᱪᱷᱟ ᱛᱤᱱ ᱢᱟᱨᱟᱝ ᱟᱜ ᱪᱩᱠᱟᱹᱜ ᱠᱟᱱᱛᱮ ᱜᱚᱝᱠᱮ
ᱚᱱᱮ ᱜᱚᱝᱠᱮ ᱪᱩᱠᱟᱹᱜ ᱫᱚ ᱛᱤᱱ ᱢᱟᱨᱟᱝ ᱞᱤᱧ ᱞᱟᱹᱭ ᱟᱵᱮᱱᱟ ᱢᱤᱫᱴᱮᱡ ᱟᱵᱚᱣᱟᱜ ᱡᱮᱴᱟ ᱠᱟᱹᱴᱤᱡ ᱵᱟᱹᱴᱤ ᱵᱚᱱ ᱢᱮᱛᱟᱣᱟᱜ ᱠᱟᱱᱟ
ᱦᱮᱸ
ᱦᱳᱭ ᱚᱱᱮ ᱚᱱᱠᱟᱱ ᱤᱱ ᱢᱟᱨᱟᱝ ᱛᱟᱦᱮᱱ ᱠᱟᱱᱟ
ᱚᱱᱟ ᱫᱚᱥ ᱴᱟᱠᱟ ᱠᱟᱛᱮ
ᱦᱳᱭ ᱦᱳᱭ ᱚᱱᱟ ᱫᱚ ᱫᱚᱥ ᱴᱟᱠᱟ ᱠᱟᱛᱮᱫ
ᱟᱞᱮ ᱥᱮᱫ ᱢᱟ ᱜᱚᱝᱠᱮ ᱚᱱᱟ ᱟᱞᱮ ᱥᱮᱫ ᱢᱟ ᱢᱮᱱᱟᱜ ᱨᱮᱦᱚᱸ ᱫᱚᱢᱮ ᱚᱱᱟ ᱫᱚᱢᱮ ᱜᱚᱱᱚᱝ ᱛᱮ ᱠᱚ ᱟᱹᱠᱷᱨᱤᱧᱮᱫ ᱫᱚ ᱦᱩᱸ ᱟᱞᱮ ᱥᱮᱫ ᱢᱟ ᱦᱩᱭᱩᱜ ᱠᱟᱱ ᱩᱫ ᱩᱫ ᱦᱩᱭᱩᱜ ᱠᱟᱱᱟ ᱢᱚᱬᱮ ᱥᱟᱭ ᱴᱟᱠᱟ ᱠᱤᱞᱳ ᱦᱮᱸ ᱥᱮ ᱦᱮᱸ ᱟᱨ ᱯᱩᱴᱼᱼ ᱯᱩᱴᱠᱟᱹ ᱦᱩᱭᱩᱜ ᱠᱟᱱ ᱛᱟᱵᱮᱱᱟ ᱟᱵᱮᱱ ᱮ ᱛᱩᱨᱩᱭ ᱥᱟᱭ ᱮᱭᱟᱭ ᱥᱟᱭ
ᱟᱪᱪᱷᱟ ᱟᱪᱪᱷᱟ ᱟᱪᱪᱷᱟ ᱦᱳᱭ ᱦᱳᱭ ᱦᱳᱭ ᱚ ᱛᱟᱦᱚᱞᱮ ᱫᱚᱢᱮ ᱜᱚᱝᱠᱮ ᱟᱯᱮ ᱥᱮᱫ ᱫᱚ ᱫᱚᱢᱮ ᱜᱮ ᱛᱟᱦᱚᱞᱮ ᱚᱱᱟ ᱠᱚᱨᱮᱱᱟᱜ ᱢᱟᱱᱮ ᱨᱮᱴ ᱟᱹᱰᱤ ᱫᱟᱹᱢᱤ ᱜᱮᱭᱟ
ᱦᱮᱸ ᱛᱚ ᱫᱟᱹᱢᱤ ᱢᱟ ᱫᱟᱹᱢᱤ ᱜᱮ ᱛᱚ ᱟᱵᱮᱱ ᱫᱚ ᱟᱹᱵᱤᱱᱟᱜ ᱩᱫ ᱠᱚᱫᱚ ᱟᱯᱮ ᱫᱚ ᱠᱤᱨᱤᱧ ᱠᱟᱛᱮᱜ ᱜᱮ ᱵᱟᱝ
ᱦᱮᱸ ᱠᱤᱨᱤᱧ ᱠᱟᱛᱮᱫ ᱜᱮ ᱟᱨ ᱱᱚᱝᱠᱟ ᱟᱞᱮ ᱟᱲᱮᱯᱟᱥᱮ ᱥᱮ ᱵᱟᱲᱜᱮ ᱠᱚᱨᱮ ᱫᱚ ᱵᱟᱝᱟ ᱡᱟᱱᱟᱢᱚᱜ ᱠᱟᱱᱟ ᱚᱱᱟ ᱠᱚᱫᱚ
ᱟᱪᱷᱟ ᱟᱪᱪᱷᱟ
ᱦᱳᱭ ᱟᱨ ᱱᱤᱭᱟᱹ ᱡᱟ ᱚᱱᱟ ᱤᱭᱟᱹ ᱠᱚᱜᱮ ᱚᱱᱟ ᱯᱷᱩᱴᱠᱟᱹ ᱠᱚ ᱩᱫ ᱠᱚᱫᱚ ᱱᱤᱭᱟᱹ ᱛᱷᱚᱲᱟ ᱜᱟᱱ, ᱯᱟᱥᱮ ᱧᱚᱜ ᱨᱮ ᱛᱷᱚᱲᱟ ᱜᱟᱱ, ᱦᱟᱱ ᱛᱮᱱ ᱠᱷᱚᱡᱽ ᱯᱮ ᱤᱭᱟᱹᱱᱟ ᱦᱟᱹᱴᱤᱭᱟᱹ ᱵᱟᱡᱟᱨ ᱠᱚᱨᱮ ᱠᱚ ᱟᱹᱜᱩᱭᱮᱫ ᱛᱟᱦᱮᱱᱟ ᱟᱫᱚ ᱚᱸᱰᱮ ᱜᱮ ᱠᱤᱨᱤᱧ ᱠᱟᱛᱮᱫ ᱟᱞᱮᱫᱚ ᱚᱱᱟ ᱠᱚᱫᱚ ᱡᱚᱢᱫᱟ ᱾
ᱟᱪᱪᱷᱟ, ᱪᱪᱷᱟ, ᱪᱪᱷᱟ,
ᱦᱳᱭ ᱜᱚᱝᱠᱮ ᱾
ᱟᱞᱮ ᱥᱮᱫ ᱢᱟ ᱟᱪᱪᱷᱟ ᱜᱚᱝᱠᱮ ᱟᱯᱮᱥᱮᱫ ᱫᱚ ᱤᱭᱟᱹ ᱢᱚᱛᱟᱢ ᱳᱫ ᱠᱚᱠᱚ ᱤᱫᱤᱭᱟ ᱥᱮ ᱵᱟᱝᱟ?
ᱚᱠᱟᱴᱟᱜ ᱚᱱᱟ ᱵᱚᱛᱟᱢ ᱳᱫ?
ᱢᱚᱛᱟᱢ ᱳᱫ ᱠᱚᱠᱚ ᱧᱮᱞ ᱠᱟᱫᱟᱵᱮᱱ ᱥᱮ
ᱦᱮᱸ ᱦᱮᱸ ᱦᱮᱸ ᱦᱮᱸ ᱦᱳᱭ ᱦᱳᱭ ᱧᱮᱞ ᱠᱟᱜ ᱜᱮᱭᱟᱧᱤᱧ ᱵᱚᱛᱟᱢ ᱳᱫ ᱾ ᱛᱟᱨ ᱯᱚᱨᱮ ᱱᱤᱭᱟᱹ ᱠᱚ ᱢᱮᱛᱟᱜ ᱠᱟᱱᱟ ᱢᱤᱫᱴᱮᱱ ᱫᱟᱨᱮ ᱳᱫ ᱢᱮᱱᱟᱜ ᱟᱠᱟᱫᱟ ᱾ ᱯᱩᱴᱠᱟᱹ ᱦᱮᱸ ᱛᱟᱯᱚᱨᱮ ᱚᱱᱟ ᱵᱷᱩᱥᱩᱜ ᱨᱮᱱᱟᱜ ᱢᱤᱫᱴᱮᱱ ᱵᱷᱩᱥᱩᱜ ᱥᱮᱭᱟ ᱞᱮᱱᱠᱷᱟᱱ ᱡᱟᱦᱟᱴᱟᱜ ᱢᱤᱫ ᱴᱮᱱ
ᱦᱮᱸ ᱟᱪᱪᱷᱟ ᱾ ᱵᱩᱥᱩᱵ ᱨᱮᱱᱟᱜ ᱠᱟᱛᱷᱟ ᱫᱚ ᱦᱮᱸ ᱚᱱᱟ ᱫᱚ ᱮᱴᱟᱜ ᱛᱚᱨᱢᱟᱞ ᱳᱫ ᱱᱚᱣᱟ ᱠᱚ ᱫᱚ ᱯᱩᱴᱠᱟᱹᱣ ᱫᱚ ᱱᱚᱣᱟ ᱠᱚ ᱫᱚ ᱵᱤᱨ ᱨᱮ ᱚᱢᱚᱱᱚᱜᱼᱟ ᱾
ᱦᱮᱸ ᱵᱤᱨ ᱨᱮ ᱚᱱᱟ ᱠᱚ ᱫᱚ ᱵᱤᱨ ᱨᱮ ᱟᱨ ᱱᱚᱣᱟᱴᱟᱜ ᱫᱚ ᱵᱷᱩᱥᱩᱜ ᱨᱮ
ᱮᱸ ᱟᱨ ᱵᱩᱥᱩᱵ ᱳᱫ ᱫᱚ ᱛᱚᱵᱮ ᱟᱯᱮ ᱠᱚᱨᱮ ᱫᱚ ᱵᱩᱥᱩᱵ ᱯᱟᱹᱲᱳᱭ ᱠᱚ ᱢᱮᱱᱟᱜ ᱟᱠᱟᱫᱟ ᱥᱮ ᱵᱟᱝ?
ᱯᱟᱲᱳᱭ ᱠᱚ ᱫᱚ ᱢᱮᱱᱟᱜ ᱟᱠᱟᱫ ᱜᱮᱭᱟ ᱢᱮᱱᱠᱷᱟᱱ ᱚᱱᱮ ᱚᱱᱠᱟ ᱤᱭᱟᱹ ᱫᱟᱜ ᱡᱟᱹᱲᱤ ᱨᱮ ᱵᱟᱹᱱᱩᱜ ᱼᱼ ᱛᱮᱜᱮ ᱢᱟᱱᱮ ᱵᱩᱥᱩᱵ ᱠᱚ ᱥᱮ ᱱᱚᱝᱠᱟ ᱥᱟᱦᱟᱨ ᱜᱟᱫᱟ ᱠᱚᱨᱮ ᱦᱚᱸ ᱢᱟᱱᱮ ᱵᱟᱝ ᱥᱮᱭᱟ ᱟᱠᱟᱱ ᱛᱮ ᱜᱮ ᱵᱟᱝ ᱦᱩᱭ ᱟᱠᱟᱱᱟ ᱾ ᱦᱮᱸ ᱫᱟᱜ ᱵᱟᱭ ᱡᱟᱹᱲᱤ ᱟᱠᱟᱫ ᱛᱮ ᱜᱮ ᱵᱚᱞᱮ
ᱦᱩᱸ ᱦᱮᱸ ᱛᱚᱵᱮ ᱟᱵᱮᱱ ᱫᱚ ᱢᱟᱱᱮ ᱱᱤᱝᱠᱟᱹ ᱠᱤᱨᱤᱧ ᱠᱟᱛᱮᱜ ᱯᱩᱴᱠᱟᱹ ᱠᱚᱫᱚ ᱵᱮᱮᱱ ᱡᱚᱢ ᱵᱟᱲᱟᱣ ᱠᱟᱜ ᱠᱚᱜᱮᱭᱟ ᱥᱮ? ᱚᱸ ᱛᱚᱵᱮ ᱯᱩᱴᱠᱟᱹ ᱞᱮᱴᱚ ᱠᱚ ᱛᱚᱵᱮᱢ ᱡᱚᱢ ᱵᱟᱲᱟ ᱟᱠᱟᱟᱜᱼᱟ? ᱪᱮᱫᱼᱠᱟ ᱥᱵᱤᱞ ᱵᱮᱱᱟ ᱟᱵᱮᱱ?
ᱯᱷᱩᱴᱠᱟᱹ ᱞᱮᱴᱚ ᱠᱚ ᱡᱚᱢ ᱠᱟᱛᱮᱫ ᱫᱚ ᱜᱚᱢᱠᱮ ᱫᱚᱢᱮᱜ ᱜᱮ ᱥᱤᱵᱤᱞ ᱵᱩᱡᱷᱟᱹᱜᱼᱟ ᱟᱨ ᱚᱱᱟ ᱞᱮᱠᱟ ᱚᱱᱟ ᱯᱩᱴᱠᱟᱹ ᱞᱮᱠᱟᱱᱟᱜ ᱥᱤᱵᱤᱞ ᱫᱚ ᱡᱮᱴᱟ ᱚᱱᱟ ᱳᱫ ᱨᱮ ᱫᱚ ᱵᱟᱹᱱᱩᱜ ᱟᱠᱟᱫᱟ ᱾ ᱯᱷᱩᱴᱠᱟᱹ ᱨᱮᱫᱚ ᱵᱟᱹᱱᱩᱜ ᱟᱠᱟᱫᱟ ᱦᱳᱭ ᱦᱳᱭ ᱜᱚᱝᱠᱮ ᱾ ᱦᱮᱸ
ᱞᱟᱹᱭᱟ ᱯᱩᱴᱠᱟᱹ ᱦᱮᱸ ᱯᱩᱴᱠᱟᱹ ᱡᱟᱦᱟᱸ ᱛᱤᱥ ᱞᱮᱴᱚ ᱠᱟᱛᱮ ᱵᱮᱱ ᱡᱚᱢ ᱵᱟᱲᱟᱣ ᱠᱟᱫᱟ ᱾
ᱦᱳᱭ ᱦᱳᱭ ᱞᱮᱴᱚ ᱠᱟᱛᱮᱫ ᱜᱮ ᱫᱚᱢᱮ ᱜᱮ ᱥᱤᱵᱤᱞ ᱫᱚᱢᱮ ᱜᱮ ᱥᱤᱵᱤᱞ ᱜᱚᱢᱠᱮ ᱦᱮᱸ ᱾
ᱦᱮᱸ ᱟᱨ ᱟᱞᱮ ᱫᱚ ᱟᱞᱮ ᱥᱮᱫ ᱢᱟ ᱫᱚᱢᱮ ᱡᱟᱹᱥᱛᱤ ᱜᱮ ᱢᱮᱱᱟᱜ ᱠᱟᱫᱟ ᱚᱱᱟ ᱠᱚᱢᱟ ᱦᱮᱸ ᱛᱚ ᱟᱞᱮ ᱫᱚ ᱳᱫ ᱳᱫ ᱞᱮᱴᱚ ᱤᱭᱟᱹ ᱳᱫ ᱥᱲᱮ ᱛᱟᱨᱯᱚᱨᱮ ᱯᱩᱴᱠᱟᱹ ᱞᱮᱴᱚ ᱱᱚᱜᱼᱚ ᱱᱚᱣᱟ ᱠᱚ ᱫᱚ ᱟᱹᱰᱤ ᱵᱟᱹᱲᱛᱤ ᱜᱮ ᱾
ᱟᱪᱪᱷᱟ ᱚᱱᱟ ᱠᱚ ᱫᱚ ᱟᱹᱰᱤ ᱟᱹᱰᱤ ᱵᱟᱹᱲᱛᱤ ᱜᱮᱭᱟ ᱟᱯᱮ ᱥᱮᱫ ᱫᱚ?
ᱟᱹᱰᱤᱰᱤ ᱵᱟᱹᱲᱛᱤ ᱜᱮ ᱮᱠᱫᱚᱢ ᱾ ᱱᱮᱜᱮ ᱱᱤᱭᱟᱹ ᱥᱚᱢᱳᱭ ᱢᱟᱱᱮ ᱵᱷᱳᱨ ᱠᱷᱚᱱᱟᱜ ᱦᱟᱸᱜ ᱪᱟᱴᱴᱟ ᱠᱷᱚᱱᱟᱜ ᱦᱟᱸ ᱞᱟᱭᱤᱴ ᱞᱟᱭᱴᱤ ᱛᱮᱠᱚ ᱪᱟᱞᱟᱜᱼᱟ ᱱᱟᱜ ᱠᱷᱟᱱ ᱳᱫ ᱦᱟᱞᱟᱝ ᱢᱟ ᱴᱷᱤᱠ ᱟᱪᱪᱷᱮ ᱦᱮᱸ ᱚᱠᱚ ᱚᱠᱚᱭ ᱠᱚ ᱫᱚ ᱢᱤᱫ ᱡᱷᱩᱲᱤ ᱵᱟᱨ ᱡᱷᱩᱲᱤ ᱠᱚ ᱦᱟᱞᱟᱝ ᱟᱹᱜᱩᱭᱟ ᱦᱮᱸ ᱚᱠᱚᱭ ᱠᱚᱫᱚ ᱯᱮᱲᱟ ᱠᱚᱠᱚ ᱵᱷᱮᱡᱟ ᱟᱠᱚᱣᱟ ᱚᱠᱚᱭ ᱠᱚᱫᱚ ᱱᱤᱡᱮ ᱠᱚ ᱥᱚᱲᱮᱭᱟ ᱾
ᱦᱳᱭ ᱦᱳᱭ ᱾
ᱱᱚᱜᱼᱚᱭ ᱱᱚᱝᱠᱟ ᱠᱟᱱᱟ ᱦᱩᱸ ᱟᱹᱰᱤ ᱵᱟᱹᱲᱛᱤ ᱜᱮ ᱨᱩᱣᱟᱹᱲ ᱡᱚᱠᱷᱚᱱ ᱩᱱ ᱫᱚ ᱱᱟᱜ ᱠᱷᱟᱱ ᱢᱟᱱᱮ ᱯᱩᱴᱠᱟᱹ ᱠᱚᱦᱚᱸ ᱦᱚᱴᱚᱨ ᱦᱚᱴᱚᱨ ᱛᱮ ᱠᱚ ᱦᱤᱡᱩᱜᱼᱟ᱾
ᱦᱳᱭ ᱦᱳᱭ ᱜᱚᱢᱠᱮ ᱚᱱᱟ ᱜᱮᱞᱤᱧ ᱠᱩᱞᱤ ᱠᱮᱵᱮᱱᱟ ᱡᱮ ᱢᱟᱱᱮ ᱯᱩᱴᱠᱟᱹ ᱞᱤᱧ ᱟᱸᱡᱚᱢ ᱵᱟᱲᱟ ᱟᱠᱟᱫᱟ ᱢᱟᱱᱮ ᱡᱮ ᱢᱟᱱᱮ ᱯᱟᱞᱦᱟ ᱯᱟᱞᱦᱟ ᱠᱚ ᱡᱟᱴᱮᱱᱟᱜ ᱚᱱᱟ ᱵᱤᱨ ᱵᱩᱨᱩ ᱠᱚᱨᱮ ᱱᱟᱜ ᱯᱟᱞᱦᱟ ᱨᱮ ᱚᱱᱟ ᱠᱚᱨᱮ ᱯᱚᱴᱚᱢ ᱟᱠᱚᱼᱟ ᱛᱟᱨᱯᱚᱨᱮ ᱴᱷᱮᱸᱜᱟ ᱛᱮ ᱦᱚᱲ ᱠᱚ ᱩᱯᱚᱨ ᱨᱮ ᱦᱚᱴᱚᱨ ᱦᱚᱴᱚᱨ ᱛᱮ ᱠᱚ ᱥᱮᱸᱫᱽᱟᱭᱮᱫ ᱠᱟᱱᱟ ᱥᱮ ᱪᱮ ᱾
ᱚᱱᱟ ᱫᱚ ᱢᱟᱱᱮ ᱪᱮᱫ ᱞᱮᱠᱟ ᱞᱤᱧ ᱞᱟᱹᱭᱟ ᱜᱚᱝᱠᱮ ᱩᱱᱠᱩ ᱫᱚ ᱡᱮ ᱯᱟᱞᱦᱟ ᱞᱟᱛᱟᱨ ᱨᱮᱜᱮ ᱠᱚ ᱚᱢᱚᱱᱚᱜᱼᱟ ᱚᱱᱠᱟ ᱫᱚ ᱵᱟᱝ ᱠᱟᱱᱟ ᱾ ᱩᱱᱠᱩ ᱫᱚ ᱢᱟᱱᱮ ᱦᱮᱸ ᱦᱩᱸ ᱦᱸ ᱦᱸ ᱦᱸ ᱾ ᱦᱮᱸ ᱦᱮᱸ ᱟᱪᱪᱷᱟ ᱚᱱᱟ ᱫᱚ ᱦᱩᱭᱩᱜ ᱠᱟᱱᱟ ᱢᱟᱱᱮ ᱡᱟᱦᱟᱸ ᱚᱛ ᱠᱷᱚᱱᱟᱜ ᱦᱮᱸ ᱥᱮ ᱡᱮᱢᱚᱱ ᱚᱛ ᱠᱷᱚᱱᱟᱜ ᱩᱱᱠᱩ ᱫᱚ ᱢᱟᱱᱮ ᱩᱫ ᱞᱮᱠᱟᱜᱮ ᱩᱱᱠᱩ ᱦᱚᱸᱠᱚ ᱨᱟᱠᱟᱵᱚᱜᱼᱟ ᱢᱮᱱᱠᱷᱟᱱ ᱯᱩᱨᱟᱹ ᱫᱚ ᱵᱟᱠᱚ ᱨᱟᱠᱟᱵᱼᱟ ᱯᱩᱴᱠᱟᱹ ᱫᱚ ᱢᱟᱱᱮ ᱱᱟᱥᱮ ᱱᱟᱥᱮ ᱧᱮᱞ ᱢᱟᱱᱮ ᱡᱚᱛᱚ ᱦᱚᱲ ᱫᱚ ᱵᱟᱠᱚ ᱧᱟᱢ ᱫᱟᱲᱮᱭᱟ ᱠᱚᱣᱟ᱾
ᱟᱪᱪᱷᱟ ᱟᱪᱪᱷᱟ
ᱡᱟᱦᱟᱸᱭ ᱵᱟᱲᱟᱭ ᱦᱚᱲ ᱦᱟᱞᱟᱝ ᱯᱟᱹᱨᱠᱟᱹᱣ ᱦᱚᱲ ᱦᱮᱸ ᱚᱱᱠᱟᱱ ᱦᱚᱲ ᱪᱷᱟᱲᱟ ᱵᱟᱢ ᱧᱟᱢ ᱫᱟᱲᱮᱭᱟ ᱠᱚᱣᱟ ᱟᱨ ᱩᱱᱠᱩ ᱫᱚ ᱪᱮᱛᱟᱱ ᱨᱮᱫᱚ ᱦᱟᱸᱜ ᱵᱟᱠᱚ ᱧᱮᱞᱚᱜ-ᱟ ᱥᱮ ᱩᱱᱠᱩ ᱫᱚ ᱢᱟᱱᱮ ᱮᱠᱫᱚᱢ ᱱᱟᱥᱮ ᱱᱟᱥᱮ ᱠᱚ ᱧᱮᱞᱚᱜᱼᱟ ᱮᱠᱫᱚᱢ ᱠᱟᱹᱴᱤᱡ ᱠᱟᱹᱴᱤᱡ ᱢᱟᱱᱮ ᱟᱨ ᱟᱞᱮ ᱚᱱᱟ ᱠᱚᱨᱮ ᱫᱚ ᱯᱩᱸᱰ ᱫᱷᱤᱨᱤ ᱠᱚ ᱫᱚᱢᱮ ᱢᱮᱱᱟᱜ ᱠᱟᱫᱟ ᱢᱟᱱᱮ ᱯᱩᱸᱰ ᱫᱷᱤᱨᱤ ᱠᱟᱱᱟ ᱥᱮ ᱯᱩᱴᱠᱟᱹ ᱠᱟᱱᱟ ᱯᱟᱛᱛᱟ ᱵᱟᱵᱮᱱ ᱧᱟᱢᱟ ᱦᱩᱸ ᱟᱫᱚ ᱩᱸ ᱟᱫᱚ ᱯᱩᱴᱠᱟᱹ ᱩᱨᱩᱢ ᱨᱮᱱᱟᱜ ᱤᱭᱟᱹ ᱫᱚ ᱦᱩᱭᱩᱜ ᱠᱟᱱᱟ ᱢᱟᱱᱮ ᱪᱮᱛᱟᱱ ᱨᱮ ᱦᱟᱸᱜ ᱵᱮᱱ ᱧᱮᱞᱟ ᱠᱟᱹᱴᱤᱡ ᱛᱩᱞᱟᱹᱢ ᱛᱩᱞᱟᱹᱢ ᱟᱨ ᱠᱟᱹᱡᱽ ᱧᱮᱞᱚᱜᱼᱟ ᱦᱩᱸ ᱟᱫᱚ ᱚᱸᱰᱮ ᱡᱩᱫᱤ ᱦᱚᱴᱚᱨ ᱞᱮᱠᱷᱟᱱ ᱜᱮ ᱦᱟᱸᱜ ᱟᱵᱮᱱ ᱫᱚ ᱯᱩᱴᱠᱟᱹ ᱫᱚᱵᱮᱱ ᱧᱟᱢ ᱠᱚᱣᱟ᱾
ᱦᱳᱭ ᱦᱳᱭ ᱦᱳᱭ ᱚᱱᱟᱜᱮ ᱵᱚᱞᱮ ᱟᱹᱞᱤᱧ ᱟᱸᱡᱚᱢ ᱟᱠᱟᱫᱤᱧ ᱢᱟᱱᱮ ᱦᱚᱲ ᱴᱷᱮᱡᱽ ᱢᱚᱪᱟ ᱠᱷᱚᱡᱽ ᱥᱮ ᱟᱹᱞᱤᱧ ᱫᱚ ᱵᱚᱞᱛᱮ ᱵᱟᱹᱞᱤᱧ ᱪᱟᱞᱟᱣ ᱟᱠᱟᱱᱟᱭ ᱵᱤᱨ ᱥᱮᱫ ᱫᱚ ᱠᱟᱨᱚᱱ ᱟᱞᱤᱧ ᱫᱚ ᱱᱚ ᱪᱟᱞᱟᱣ ᱠᱟᱱᱟ ᱵᱤᱨ ᱥᱮᱫ ᱫᱚ ᱠᱟᱨᱚᱱ ᱟᱹᱞᱤᱧ ᱫᱚ ᱚᱱᱟ ᱯᱩᱴᱠᱟᱹ ᱦᱟᱞᱟᱝ ᱫᱚ ᱛᱮ ᱮᱠᱷᱚᱱ ᱯᱚᱨᱡᱚᱱᱛᱚ ᱵᱟᱞᱤᱧ ᱵᱟᱲᱟᱭ ᱠᱟᱨᱚᱱ ᱵᱟᱞᱤᱧ ᱧᱮᱞ ᱴᱷᱤᱠ ᱠᱚᱛᱮ ᱵᱟᱞᱤᱧ ᱪᱟᱞᱟᱣ ᱵᱟᱲᱟ
ᱟᱸᱡᱚᱢ ᱟᱠᱟᱫ ᱠᱚᱣᱟ ᱩᱱᱠᱩ ᱟᱹᱠᱷᱨᱤᱧ ᱠᱚ ᱟᱹᱜᱩᱭᱟ ᱩᱱᱠᱩ ᱠᱚ ᱢᱮᱱᱟ ᱦᱮᱸ ᱦᱚᱴᱚᱨ ᱦᱚᱴᱚᱨ ᱛᱮ ᱥᱮᱸᱫᱽᱨᱟᱭᱟᱞᱮ ᱱᱤᱭᱟᱹ ᱫᱚ᱾ ᱟᱫᱚᱞᱤᱧ ᱢᱮᱱᱫᱟ ᱦᱚᱭᱛᱚ ᱦᱚᱭ ᱫᱚ ᱱᱚᱝᱠᱟ ᱜᱮ ᱠᱟᱨᱚᱱ ᱵᱤᱨ ᱤᱭᱟᱹ ᱨᱮᱫᱚ ᱦᱚᱭᱛᱚ ᱠᱟᱹᱴᱤᱡ ᱠᱟᱹᱴᱤᱡ ᱠᱚ ᱨᱟᱠᱟᱵ ᱠᱩᱣᱟ ᱢᱮᱱᱠᱷᱟᱱ ᱚᱠᱚᱭ ᱵᱟᱝ ᱧᱮᱞ ᱦᱚᱲ ᱫᱚ ᱛᱮ ᱪᱮᱠᱟ ᱵᱚᱱ ᱢᱮᱱ ᱠᱮ ᱱᱤᱭᱟᱹ ᱫᱚ ᱯᱩᱴᱠᱟᱹ ᱠᱟᱱᱟ᱾
ᱦᱮᱸ ᱟᱫᱚ ᱚᱱᱟᱫᱚ ᱪᱤᱠᱟᱹ ᱵᱮᱱ ᱵᱩᱡᱟ ᱟᱹᱞᱤᱧ ᱜᱮ ᱱᱚᱜᱼᱚᱭ ᱵᱤᱨ ᱫᱤᱥᱚᱢ ᱨᱮᱱ ᱦᱚᱲ ᱦᱩᱭ ᱠᱟᱛᱮᱫ ᱟᱞᱤᱧ ᱦᱚᱸᱛᱚ ᱞᱟᱦᱟ ᱛᱮᱫᱚ ᱞᱟᱦᱟ ᱫᱚ ᱵᱟᱹᱞᱤᱧ ᱵᱟᱲᱟᱭ ᱛᱟᱦᱮᱸ ᱱᱟᱜᱼᱟᱭ ᱱᱮ ᱱᱮᱛᱟᱨ ᱱᱮᱛᱟᱨ ᱜᱮ ᱦᱟᱸᱜ ᱞᱤᱧ ᱧᱮᱞ ᱵᱟᱲᱟᱭᱮᱫ ᱠᱚ ᱵᱩᱡ ᱵᱟᱲᱟᱭ ᱫᱟᱞᱤᱧ ᱱᱚᱝᱠᱟᱱ-ᱟ ᱯᱩᱴᱠᱟᱹ ᱠᱚ ᱵᱟᱝᱠᱷᱟᱱ ᱟᱞᱤᱧ ᱦᱚᱸ ᱞᱟᱦᱟ ᱛᱮ ᱫᱚ ᱵᱟᱞᱤᱧ ᱦᱟᱞᱟᱝ ᱫᱟᱲᱮᱭᱟᱠᱚ ᱛᱟᱦᱮᱸᱫ᱾
ᱦᱳᱭ ᱦᱳᱭ ᱦᱳᱭ
ᱱᱮᱛᱟᱨ ᱜᱮᱞᱤᱧ ᱩᱨᱩᱢ ᱠᱮᱫ ᱠᱚᱛᱮ ᱡᱮ ᱱᱚᱜᱼᱚ ᱱᱚᱝᱠᱟ ᱠᱚ ᱚᱢᱚᱱᱚᱜᱼᱟ ᱮᱢᱱᱤ ᱨᱮᱢᱟ ᱟᱞᱤᱧ ᱦᱚᱸ ᱞᱤᱧ ᱧᱮᱞ ᱟᱠᱟᱫ ᱚᱲᱟᱜ ᱠᱚ ᱟᱹᱜᱩ ᱠᱚᱣᱟ ᱫᱚᱢᱮ ᱦᱮᱸᱥᱮ ᱦᱩᱸ ᱛᱟᱨ ᱯᱚᱨᱮ ᱮᱸ ᱟᱹᱞᱤᱧ ᱦᱚᱸ ᱢᱤᱫ ᱫᱷᱟᱣ ᱞᱤᱧ ᱪᱟᱞᱟᱣ ᱞᱮᱱᱟ ᱯᱟᱸᱡᱟ ᱟᱫᱚ ᱡᱚᱛᱚ ᱦᱚᱲ ᱠᱚ ᱧᱟᱢᱮᱫ ᱠᱚᱣᱟ ᱟᱹᱞᱤᱧ ᱢᱟ ᱵᱟᱹᱞᱤᱧ ᱧᱟᱢᱮᱫ ᱠᱚ ᱦᱮᱸ ᱛᱚᱵᱮ ᱟᱫᱚ ᱢᱤᱫᱴᱟᱝ ᱜᱚᱲᱚᱢ ᱵᱩᱲᱦᱤ ᱛᱟᱦᱮᱸ ᱠᱟᱱᱟ ᱵᱩᱡᱽ ᱫᱟᱵᱮᱱ ᱥᱮ ᱛᱚᱞᱤᱧ ᱢᱮᱛᱟᱭ ᱠᱟᱱᱟ ᱚᱠᱟ ᱞᱮᱠᱟ ᱵᱮᱱ ᱚᱠᱟ ᱞᱮᱠᱟᱱᱟᱢ ᱦᱟᱞᱟᱝ ᱮᱫᱟ ᱢᱟ ᱤᱧᱦᱚᱸ ᱠᱟᱹᱴᱤᱡ ᱞᱟᱹᱭᱟᱹᱧ ᱢᱮ ᱦᱮᱸ ᱟᱫᱚ ᱩᱱᱤ ᱫᱚ ᱢᱟᱱᱮ ᱢᱮᱛᱟᱞᱤᱧ ᱠᱟᱱᱟ ᱡᱮ ᱱᱚᱜᱼᱚ ᱱᱚᱝᱠᱟ ᱱᱚᱝᱠᱟ ᱠᱟᱛᱮ ᱦᱟᱞᱟᱝ ᱠᱚᱢ ᱟᱫᱚᱧ ᱞᱟᱹᱭᱫᱟ ᱚ ᱚᱱᱠᱟ ᱠᱟᱛᱮᱢ ᱩᱨᱩᱢ ᱠᱚᱣᱟ ᱦᱮᱸ ᱛᱚᱵᱮ ᱟᱹᱱᱤᱡ ᱞᱤᱧ ᱵᱩᱡ ᱫᱟ ᱡᱮ ᱱᱚᱜᱼᱚ ᱱᱚᱝᱠᱟ᱾
ᱟᱻ ᱛᱚᱵᱮ ᱚᱱᱮ ᱵᱮᱱ ᱩᱨᱩᱢ ᱧᱟᱢ ᱟᱠᱟᱫ ᱠᱚᱣᱟ ᱱᱩᱝᱠᱩ ᱫᱚ ᱱᱩᱝᱠᱩ ᱫᱚ ᱱᱚᱝᱠᱟ ᱠᱟᱛᱮᱫ ᱠᱚ ᱦᱟᱞᱟᱝ ᱠᱚᱣᱟ ᱱᱩᱝᱠᱩ ᱫᱚ ᱯᱩᱴᱠᱟᱹ ᱠᱟᱱᱟ ᱠᱚ᱾
ᱦᱮᱸ ᱦᱮᱸ ᱵᱟᱠᱷᱟᱱ ᱫᱚ ᱪᱤᱠᱟᱹ ᱵᱮᱱ ᱩᱨᱩᱢ ᱠᱚᱣᱟ ᱢᱟ ᱡᱟᱸᱦᱟᱭ ᱵᱟᱱ ᱛᱟᱦᱟᱱ ᱫᱚ ᱵᱟᱠᱚ ᱩᱨᱩᱢ ᱵᱟᱠᱚ ᱩᱨᱩᱢ ᱫᱟᱲᱮᱭᱟ ᱠᱚᱣᱟ ᱥᱮ᱾
ᱵᱟᱝᱼᱵᱟᱝᱼᱵᱟᱝᱼᱵᱟᱝ ᱚᱱᱟ ᱢᱟ ᱴᱷᱤᱠ ᱜᱮᱵᱮᱱ ᱢᱮᱱᱮᱫ᱾
ᱦᱮᱸ
ᱟᱨ ᱜᱚᱝᱠᱮ ᱟᱯᱮᱥᱮᱡ ᱤᱭᱟᱹ ᱫᱚ ᱪᱮᱫᱠᱟ? ᱮᱸ ᱡᱮᱢᱚᱱ ᱱᱮᱛᱟᱨ ᱫᱚ ᱦᱟᱸᱜ ᱯᱩᱴᱠᱟᱹ ᱠᱚ ᱯᱷᱩᱴᱠᱟᱹ ᱠᱚ ᱦᱮᱸᱥᱮ ᱚᱱᱟ ᱥᱟᱶᱛᱮ ᱦᱟᱸᱜ ᱧᱮᱞ ᱵᱮᱱ ᱡᱟᱦᱟᱸ ᱜᱩᱰᱩ ᱠᱚ ᱤᱛᱤᱞᱚᱜ ᱠᱟᱱᱟ ᱠᱚ ᱱᱮᱛᱟᱨ ᱫᱚ ᱦᱟᱸᱜ ᱦᱮᱸᱥᱮ ᱛᱚᱵᱮ ᱟᱯᱮᱥᱮᱫ ᱜᱩᱰᱩ ᱫᱚᱠᱚ ᱡᱚᱢ ᱠᱚᱣᱟ ᱥᱮ ᱵᱟᱠᱚ ᱡᱚᱢ ᱠᱚᱣᱟ?
ᱜᱩᱰᱩ ᱫᱚ ᱜᱚᱝᱠᱮ ᱟᱞᱮ ᱥᱮᱫ ᱫᱚ ᱚᱱᱮ ᱵᱚᱱ ᱢᱮᱱ ᱞᱮᱠᱷᱟᱡ ᱛᱮ ᱢᱟᱴᱷ ᱨᱮ ᱚᱱᱮ ᱯᱤᱰᱷᱟᱹ ᱨᱮ ᱡᱮᱴᱟ ᱚᱱᱟ ᱦᱩᱲᱩ ᱜᱮᱫ ᱯᱚᱨ ᱡᱮᱴᱟ ᱵᱚᱱ ᱧᱟᱢ ᱠᱚᱣᱟ ᱩᱱᱠᱩ ᱜᱩᱰᱟᱹ ᱦᱚᱸ ᱡᱚᱢᱟ ᱜᱮ ᱟᱨ ᱱᱩ ᱠᱩ ᱫᱟᱨᱮ ᱨᱮᱱ ᱜᱩᱰᱩ ᱦᱚᱸ ᱡᱚᱢᱮᱜᱮ ᱟᱫᱚ ᱧᱟᱢ ᱫᱚ ᱱᱮᱛᱟᱨ ᱫᱚ ᱛᱷᱚᱲᱟ ᱜᱟᱱ ᱠᱚ ᱢᱩᱥᱠᱤᱞ ᱧᱚᱜ ᱟᱠᱟᱱᱟ ᱠᱟᱨᱚᱱ ᱥᱮ ᱱᱤᱛᱚᱜ ᱫᱚ ᱢᱟᱴᱷ ᱜᱷᱟᱴ ᱨᱮ ᱪᱟᱥ ᱵᱟᱥ ᱵᱟᱹᱱᱩᱜ ᱠᱟᱫᱟ ᱥᱮ ᱡᱚᱢᱟᱜ ᱥᱮᱨᱚᱠᱚᱢ ᱵᱟᱹᱱᱩᱜ ᱜᱩᱰᱩ ᱠᱚᱦᱚᱸ ᱱᱤᱛᱚᱜ ᱫᱚ ᱚᱠᱟ ᱥᱮᱫ ᱨᱮᱪᱚ ᱠᱚ ᱤᱭᱟᱹ ᱵᱟᱲᱟᱣ ᱠᱟᱱ ᱛᱟᱵᱚᱱᱟ ᱟᱨ ᱢᱮᱱᱠᱷᱟᱱ ᱫᱚ ᱜᱩᱰᱩ ᱜᱩᱰᱩ ᱡᱤᱞ ᱦᱚᱸᱞᱤᱧ ᱡᱚᱢᱟᱜ ᱞᱮᱜᱟᱣ ᱠᱟᱜᱼᱟ ᱢᱮᱱᱠᱷᱟᱱ ᱟᱹᱰᱤ ᱥᱤᱵᱤᱞ ᱫᱚ ᱟᱹᱰᱤ ᱢᱚᱡᱽ ᱥᱤᱵᱤᱞᱟ ᱚᱱᱮ ᱵᱟᱠᱚ ᱚᱱᱮ ᱵᱚᱱ ᱢᱮᱱ ᱞᱮᱠᱟ ᱡᱮ ᱵᱟᱡᱟᱨ ᱨᱮᱦᱚᱸ ᱠᱤᱨᱤᱧ ᱛᱮᱦᱚᱸ ᱵᱟᱝ ᱧᱟᱢᱚᱜᱼᱟ ᱥᱮ ᱤᱭᱟᱹ ᱛᱮᱦᱚᱸ ᱵᱟᱝ ᱧᱟᱢᱚᱜᱼᱟ᱾
ᱦᱮᱸ ᱚᱱᱟ ᱠᱚᱫᱚ ᱱᱚᱣᱟ ᱠᱚ ᱜᱩᱰᱩ ᱡᱤᱞ ᱠᱚᱜᱮ ᱠᱤᱨᱤᱧ ᱛᱮ ᱧᱟᱢᱚᱜᱼᱟ ᱜᱚᱝᱠ
ᱛᱟᱦᱮ ᱮᱸ ᱚᱱᱟ ᱚᱱᱟ ᱜᱮᱞᱤᱧ ᱢᱮᱱᱫᱟ ᱢᱮᱱᱠᱷᱟᱱ ᱥᱤᱵᱤᱞ ᱫᱚ ᱫᱚᱢᱮ ᱢᱮᱱᱟᱜᱼᱟ
ᱫᱚᱢᱮ ᱥᱮ ᱦᱮᱸ ᱦᱮᱸ ᱟᱞᱮ ᱥᱮᱫ ᱫᱚ ᱜᱚᱢᱠᱮ ᱱᱮᱛᱟᱨ ᱜᱩᱰᱩ ᱫᱚ ᱟᱨᱚ ᱢᱟᱱᱮ ᱱᱮᱜᱼᱮ ᱱᱮᱛᱟᱨ ᱫᱤᱱ ᱫᱚ ᱟᱨᱚ ᱵᱟᱹᱲᱛᱤ ᱠᱚ ᱥᱮᱸᱫᱽᱨᱟ ᱠᱚᱣᱟ ᱠᱟᱨᱚᱱ ᱱᱮᱜᱼᱮ ᱱᱮᱛᱟᱨ ᱫᱚ ᱵᱟᱠᱚ ᱟᱹᱛᱤᱧᱟ ᱥᱮ ᱱᱤᱛᱚᱜ ᱫᱚ ᱢᱟᱴᱷ ᱜᱷᱟᱴ ᱨᱮ ᱠᱳᱱᱚ ᱚᱱᱠᱟ ᱡᱚᱢᱟᱜ ᱵᱟᱹᱱᱩᱜ ᱟᱠᱟᱫᱟ ᱦᱮᱸᱥᱮ ᱛᱚ ᱱᱤᱭᱟᱹ ᱥᱚᱢᱚᱭ ᱫᱚ ᱩᱱ ᱡᱚᱠᱷᱚᱱ ᱜᱩᱰᱩ ᱜᱚᱢᱛᱤ ᱛᱮᱠᱚ ᱪᱤᱠᱟᱹᱭᱟ ᱚᱱᱮ ᱡᱟᱦᱟᱸᱭ ᱩᱱ ᱡᱚᱠᱷᱚᱱ ᱡᱟᱦᱟᱸ ᱯᱚᱸ ᱥᱩ ᱡᱚᱢ ᱛᱚ ᱵᱟᱠᱚ ᱡᱚᱢᱟ ᱩᱱᱠᱩ ᱫᱚ ᱡᱚᱢ ᱠᱚ- ᱟᱠᱚᱣᱟᱜ ᱡᱟᱦᱟᱸ ᱵᱷᱩᱜᱟᱹᱜ ᱚᱸᱰᱮ ᱠᱚ ᱥᱟᱸᱵᱟᱣ ᱠᱟᱜᱼᱟ ᱦᱮᱸ ᱟᱨ ᱴᱷᱩᱱᱤ ᱮᱥᱮᱫ ᱠᱟᱱᱟ ᱥᱮ ᱛᱚ ᱱᱮ-ᱱᱤᱭᱟ. ᱥᱚᱢᱚᱭ ᱫᱚ ᱟᱫᱚ ᱦᱩᱱᱩᱠᱩ ᱡᱟᱦᱟᱸᱭ ᱜᱩᱰᱩ ᱠᱚ ᱡᱚᱢ ᱫᱩᱲᱩᱵᱩᱲᱵ ᱵᱟᱝ ᱫᱚᱢᱮ ᱠᱚ ᱤᱛᱤᱞ ᱠᱚ ᱠᱟᱱᱟ ᱱᱤᱭᱟᱹ ᱥᱚᱢᱚᱭ ᱫᱚ ᱵᱩᱡ ᱫᱟᱵᱮᱱ
ᱦᱳᱭ ᱦᱳᱭ ᱦᱳᱭ ᱦᱳᱭ
ᱦᱮᱸ ᱛᱚᱵ ᱮᱦᱮᱱᱮ ᱥᱚᱢᱚᱭ ᱥᱟᱵ ᱠᱟᱛᱮᱫ ᱡᱚᱠᱷᱚᱱ ᱠᱚ ᱟᱹᱜᱩ ᱠᱚᱣᱟ ᱵᱟᱝ ᱞᱟᱫ ᱮᱠᱫᱚᱢ ᱟᱹᱰᱤ ᱮᱴᱟᱜ ᱜᱮ ᱥᱤᱵᱤᱞᱟ ᱵᱩᱡ ᱫᱟᱵᱮᱱ
ᱦᱳᱭ ᱦᱳᱭ ᱦᱳᱭ
ᱢᱟᱱᱮ ᱟᱵᱮᱱ ᱵᱮᱱ ᱢᱮᱱ ᱦᱚᱪᱚᱭᱮᱫ ᱚᱱᱛᱮ ᱫᱚ ᱢᱟᱱᱮ ᱮᱠᱷᱚᱱᱳ ᱯᱩᱨᱟᱹ ᱚᱱᱛᱮ ᱫᱚ ᱟᱹᱰᱤ ᱡᱟᱫᱟ ᱜᱮ ᱢᱮᱱᱟᱜ ᱠᱚᱣᱟ
ᱦᱮᱸ ᱜᱩᱰᱩ ᱫᱚ ᱟᱹᱰᱤ ᱵᱟᱹᱲᱛᱤ ᱜᱮ ᱢᱚᱱᱮ ᱦᱩᱭᱩᱜ ᱠᱟᱱᱟ ᱡᱚᱦᱟᱜᱼᱮ ᱡᱚᱠᱷᱚᱱ ᱦᱟᱸᱜ ᱦᱩᱲᱩ ᱠᱚ ᱡᱚᱠᱷᱚᱱ ᱦᱟᱸᱜ ᱠᱟᱹᱴᱤᱡ ᱫᱟᱨᱮ ᱜᱚᱫᱚᱜᱼᱟ ᱦᱟᱸᱜ ᱠᱷᱟᱱ ᱦᱮᱸ ᱥᱮ ᱮᱢᱚᱱ ᱡᱟᱹᱥᱛᱤ ᱠᱩ ᱡᱚᱠᱷᱚᱱ ᱜᱩᱰᱩ ᱵᱮᱱ ᱧᱮᱞ ᱠᱚᱣᱟ ᱢᱚᱱᱮᱭᱭᱟ ᱵᱮᱱ ᱡᱟᱹᱱᱤᱡ ᱠᱷᱟᱱ ᱟᱫᱚ ᱟᱵᱚ ᱢᱟᱹᱱᱢᱤ ᱫᱚ ᱵᱟᱠᱚ ᱛᱟᱦᱮᱸ ᱦᱚᱪᱚ ᱵᱚᱱᱟ ᱫᱚ ᱜᱩᱰᱩ ᱜᱮ ᱦᱟᱸᱜ ᱠᱚ ᱨᱟᱡᱟ
ᱦᱳᱭ ᱦᱳᱭ
ᱦᱮᱸ ᱮᱛᱚ ᱵᱟᱹᱲᱛᱤ ᱢᱮᱱᱟᱜ ᱟᱠᱟᱫ ᱦᱮᱸ ᱟᱨ ᱱᱮᱛᱟᱨ ᱢᱟ ᱡᱷᱚᱛᱚ ᱦᱚᱲᱜ ᱵᱟᱡᱟᱨ ᱨᱮᱠᱚ ᱛᱟᱦᱮᱱ ᱠᱟᱱ ᱛᱚ ᱜᱩᱰᱩ ᱥᱮᱸᱫᱽᱨᱟ ᱠᱚᱫᱚ ᱚᱠᱚᱭᱮ ᱥᱮᱸᱫᱽᱨᱟ ᱠᱚᱣᱟ ᱩᱱᱠᱩ ᱟᱛᱩ ᱨᱮᱱ ᱢᱤᱫ ᱵᱟᱨᱭᱟ ᱡᱟᱦᱟᱸᱭ ᱜᱤᱫᱽᱨᱟᱹ ᱠᱚ ᱛᱟᱦᱮᱱ ᱠᱟᱱᱟ ᱠᱟᱹᱴᱤᱡ ᱠᱟᱹᱴᱤᱡ ᱜᱤᱫᱽᱨᱟᱹ ᱠᱚ
ᱦᱳᱭ ᱦᱳᱭ
ᱦᱮᱸ ᱩᱱᱠᱩ ᱜᱮ ᱦᱩᱸ ᱟᱨ ᱩᱱᱟᱹᱜ ᱴᱟᱜ ᱞᱟᱦᱟ ᱞᱮᱠᱟ ᱫᱚ ᱵᱩᱨᱩ ᱥᱮᱸᱫᱽᱨᱟ ᱠᱚᱫᱚ ᱵᱟᱝ ᱦᱩᱭᱩᱜ ᱠᱟᱱᱟ ᱥᱮ ᱡᱚᱛᱚ ᱦᱚᱲ ᱱᱮᱛᱟᱨ ᱫᱚ ᱵᱟᱡᱟᱨ ᱨᱮ ᱠᱟᱹᱢᱤᱭ ᱫᱟᱠᱚ ᱦᱮᱸ ᱵᱟᱡᱟᱨ ᱠᱚᱨᱮ ᱠᱚ ᱛᱟᱦᱮᱱ ᱠᱟᱱᱟ ᱦᱮᱸ ᱦᱮᱸ ᱦᱮᱸ ᱦᱮᱸ
ᱢᱟᱱᱮ ᱱᱮᱛᱟᱨᱫᱚ ᱮᱱᱛᱮᱫ ᱢᱟᱴᱷ ᱜᱷᱟᱴ ᱨᱮᱱᱟᱜ ᱠᱟᱹᱢᱤ ᱠᱚᱛᱮ ᱦᱚᱸ ᱮᱱᱛᱮᱫ ᱵᱟᱡᱟᱨ ᱥᱮᱫᱱᱟᱜ ᱠᱤᱪᱷᱩ ᱠᱤᱪᱷᱩ ᱫᱚ ᱵᱟᱵᱚᱱ ᱟᱹᱜᱩ ᱞᱮᱠᱷᱟᱱ ᱛᱮ ᱟᱵᱚᱣᱟᱜ ᱯᱚᱨᱤᱵᱟᱨ ᱚᱲᱟᱜ ᱥᱚᱝᱥᱟᱨ ᱪᱮᱫᱠᱟ ᱪᱟᱞᱟᱜ ᱛᱟᱵᱚᱱᱟ ᱚᱱᱟ ᱞᱟᱹᱜᱤᱫ ᱡᱚᱛᱚ ᱦᱚᱲᱟᱜ ᱜᱮ ᱠᱤᱪᱷᱩ ᱠᱤᱪᱷᱩ ᱠᱟᱹᱢᱤ ᱫᱚ ᱛᱟᱦᱮᱱ ᱛᱟᱵᱚᱱ ᱜᱮᱭᱟ
ᱦᱮᱸ
ᱛᱟᱦᱚᱞᱮ ᱜᱚᱝᱠᱮ ᱱᱤᱛᱚᱝ ᱫᱚ ᱚᱱᱛᱮ ᱫᱚ ᱛᱟᱞᱮ ᱠᱚᱫᱚ ᱵᱮᱞᱮ ᱟᱠᱟᱱᱟ ᱥᱮ ᱵᱟᱝᱟ
ᱛᱟᱞᱮ ᱟᱹᱣᱨᱤ ᱵᱤᱞᱤ ᱦᱟᱛᱟᱣᱚᱜᱼᱟ ᱱᱤᱛᱚᱜ ᱫᱚ
ᱛᱟᱞᱮ ᱛᱟᱞᱮ ᱯᱤᱴᱷᱟᱹ ᱦᱚᱸ ᱛᱟᱞᱮ ᱯᱤᱴᱷᱟᱹ ᱦᱚᱸ ᱡᱚᱢ ᱜᱚᱢᱠᱮ ᱟᱹᱰᱤ ᱢᱛᱟᱱ ᱡᱚᱛᱟᱱ ᱟᱹᱭᱠᱟᱹᱜᱼᱟ
ᱦᱮᱸ ᱟᱹᱰᱤ ᱥᱤᱵᱤᱞ ᱢᱟᱱᱮ ᱚᱱᱟ ᱦᱚᱸ ᱮᱠᱫᱚᱢ ᱟᱹᱰᱤ ᱟᱞᱟᱫᱟ ᱜᱮ ᱟᱯᱮ ᱫᱚ ᱪᱮᱫᱠᱟ ᱯᱮ ᱯᱤᱴᱷᱟᱹᱭᱟ ᱚᱱᱟ ᱫᱚ ᱥᱩᱫᱷᱩ ᱢᱟᱱᱮ ᱛᱟᱞᱮ ᱨᱮᱱᱟᱜ ᱡᱟᱦᱟᱸ ᱛᱤᱥ ᱚᱱᱟ ᱞᱩᱪᱤ ᱵᱮᱱ ᱡᱚᱢ ᱵᱟᱲᱟ ᱟᱠᱟᱫᱟ
ᱢᱩᱪᱤ ᱫᱚ ᱜᱚᱝᱠᱮ ᱚᱠᱚᱭ ᱵᱟᱲᱟᱭᱟ ᱟᱹᱞᱤᱧ ᱫᱚ ᱦᱚᱭᱛᱚ ᱢᱩᱪᱤ ᱫᱚ ᱜᱚᱝᱠᱮ ᱚᱠᱚᱭᱮ ᱵᱟᱰᱟᱭ ᱟᱞᱤᱧ ᱫᱚ ᱦᱚᱭ ᱛᱚ ᱪᱮᱫ ᱞᱮᱠᱟ ᱪᱚᱠᱚ ᱢᱮᱱᱟ ᱟᱹᱞᱤᱧ ᱥᱮᱫ ᱫᱚ ᱮᱭᱵᱟᱨ ᱟᱵᱮᱱ ᱥᱮᱱᱟᱜ ᱫᱚ ᱦᱚᱭᱛᱚ ᱢᱩᱪᱤ ᱠᱚ ᱢᱮᱛᱟᱣᱟᱜ ᱠᱟᱱᱟ
ᱵᱟ ᱢᱩᱪᱤ ᱫᱚ ᱵᱟᱝ ᱜᱚᱢᱠᱮ ᱢᱩᱪᱤ ᱫᱚ ᱵᱟᱝ ᱞᱟᱹᱭᱟᱹᱧ ᱛᱟᱞᱮ ᱨᱮᱱᱟᱜ ᱛᱟᱞᱮ ᱯᱤᱴᱷᱟᱹ ᱡᱟᱦᱟᱸ ᱠᱚ ᱵᱮᱱᱟᱣᱟ ᱞᱩᱪᱤ ᱠᱟᱛᱮ ᱵᱮᱱ ᱞᱩᱪᱤ ᱞᱩᱪᱤ ᱦᱮᱸ ᱦᱮᱸ ᱦᱮᱸ᱾
ᱦᱳᱭ ᱦᱳᱭ ᱦᱳᱭ ᱞᱩᱪᱤ ᱞᱮᱠᱟ ᱦᱮᱸ ᱡᱚᱢᱜ ᱜᱮ ᱡᱚᱢᱜᱮ ᱡᱚᱢᱜᱮ
ᱦᱩᱸ ᱟᱨ ᱡᱟᱦᱟᱸ ᱫᱚᱠᱚ- ᱮᱠᱫᱚᱢ ᱯᱤᱭᱳᱨ ᱛᱟᱞᱮ ᱯᱤᱴᱷᱟᱹ ᱡᱟᱦᱟᱸ ᱫᱚ ᱦᱩᱭᱩᱜ ᱠᱟᱱᱟ ᱤᱭᱟᱹ ᱨᱮᱠᱚ ᱛᱳᱣᱟ ᱵᱟᱦᱟ ᱛᱚᱣᱟ ᱵᱟᱦᱟ ᱥᱟᱠᱟᱢ ᱨᱮ ᱡᱟᱦᱟᱸ ᱠᱚ ᱯᱤᱴᱷᱟᱹᱭᱟ ᱚᱱᱠᱟ ᱠᱟᱛᱮ ᱵᱮᱱ ᱡᱚᱢ ᱟᱠᱟᱫᱟ ᱦᱮᱸ ᱚᱱᱟᱴᱟᱜ ᱫᱚ ᱦᱩᱭᱩᱜ ᱠᱟᱱᱟ
ᱞᱩᱪᱤ ᱞᱮᱠᱟ ᱠᱟᱛᱮᱫ ᱡᱟ ᱵᱮᱱ ᱞᱟᱹᱭᱮᱫ ᱠᱟᱱᱟ ᱚᱱᱟ ᱜᱮᱞᱤᱧ ᱡᱚᱢ ᱞᱮᱜᱟᱣ ᱠᱟᱜᱼᱟ ᱦᱟᱱᱟᱱᱟ ᱡᱮᱴᱟ ᱛᱚᱣᱟ ᱵᱟᱦ ᱥᱟ ᱤᱭᱟᱹ ᱵᱮᱱ ᱢᱮᱱᱮᱫ ᱠᱟᱱᱟ ᱚᱱᱟᱴᱟᱜ ᱫᱚ ᱵᱟᱹᱞᱤᱧ ᱵᱟᱲᱟᱭᱟ ᱪᱮᱫ ᱞᱮᱠᱟ ᱠᱚ ᱪᱤᱠᱟᱹᱭᱟ ᱟᱫᱚ ᱞᱟᱹᱭ ᱟᱸᱡᱚᱢ ᱞᱤᱧ ᱵᱮᱱᱥᱮ᱾
ᱚᱱᱟ ᱫᱚ ᱦᱩᱭᱩᱜ ᱠᱟᱱᱟ ᱜᱚᱝᱠᱮ ᱢᱟᱱᱮ ᱡᱮ ᱚᱱᱮ ᱛᱟᱞᱮ ᱜᱮ‌ ᱚᱱᱟ ᱦᱟᱞᱟᱝ ᱟᱹᱜᱩ ᱠᱟᱛᱮᱫ ᱪᱩᱞᱦᱟᱹ ᱵᱩᱴᱟᱹᱨᱮᱢ ᱥᱮᱠᱟᱣ ᱠᱟᱜᱼᱟ ᱥᱮ ᱛᱟᱯᱚᱨᱮᱛᱚᱢ ᱜᱷᱟᱥᱟᱣ ᱠᱟᱛᱮᱢ ᱦᱮᱰᱮᱡᱟ ᱛᱟᱯᱚᱨᱮᱛᱚ ᱮᱢ ᱯᱤᱴᱷᱟᱹᱭᱟ ᱥᱮ᱾ ᱦᱮᱸ ᱚᱱᱟ ᱫᱚ ᱦᱩᱭᱩᱜ ᱚᱱᱟ ᱚᱱᱟ ᱠᱚ ᱡᱚᱛᱚ ᱠᱤᱪᱷᱩ ᱨᱮᱰᱤ ᱠᱟᱛᱮᱜ ᱚᱱᱟ ᱦᱚᱞᱚᱝ ᱡᱚᱠᱷᱚᱱᱮᱢ ᱥᱤᱯᱤᱭᱟ ᱚᱱᱟ ᱦᱚᱞᱚᱝ ᱚᱸᱰᱮ ᱟᱫᱚ ᱤᱭᱟᱹ ᱛᱮᱜᱮᱢ ᱥᱤᱯᱤᱭᱟ ᱚᱱᱟ ᱡᱮᱠᱚ ᱵᱚᱞᱮ ᱚᱱᱮ ᱡᱟᱦᱟᱸᱟᱢ ᱦᱮᱰᱮᱡ ᱟᱠᱟᱫᱟ ᱦᱟᱸᱜ ᱛᱟᱞᱮ᱾ ᱚᱱᱮ ᱚᱱᱮ ᱚᱱᱟ ᱛᱮᱜᱮ ᱦᱚᱞᱚᱝ ᱥᱤᱯᱤ ᱠᱟᱛᱮᱜ ᱟᱨ ᱚᱱᱟ ᱛᱚᱣᱟ ᱛᱚᱣᱟ ᱫᱟᱨᱮ ᱨᱮᱱᱟᱜ ᱡᱟᱦᱟᱸ ᱥᱟᱠᱟᱢ ᱡᱮᱞᱮᱧ ᱡᱮᱞᱮᱧ ᱥᱟᱠᱟᱢ ᱛᱟᱦᱮᱱᱟ ᱦᱳᱭ ᱚᱱᱟ ᱨᱮᱢ ᱯᱤᱴᱷᱟᱹᱭᱟ ᱯᱤᱴᱷᱟᱹ ᱠᱟᱛᱮᱫ ᱮᱢᱱᱤ ᱜᱮ ᱤᱭᱟᱹᱨᱮᱢ ᱤᱭᱟᱹ ᱠᱟᱜᱼᱟ ᱵᱷᱟᱯ ᱟᱢ ᱠᱤᱢᱵᱟ ᱚᱠᱚᱭ ᱫᱚᱠᱚ ᱵᱷᱟᱯᱼᱟ ᱟᱨ ᱵᱷᱟᱯ ᱛᱮᱜᱮ ᱵᱤᱥᱤ ᱼᱼ ᱠᱚᱭ ᱤᱥᱤᱱᱟ ᱚᱱᱟ ᱫᱚ ᱦᱮᱸ ᱥᱮ᱾ ᱦᱮᱸ ᱟᱹᱰᱤ ᱪᱮᱨᱦᱨᱟ ᱜᱮ ᱥᱤᱵᱤᱞᱟ ᱮᱠᱫᱚᱢ ᱮᱠᱫᱚᱢ ᱞᱟᱹᱵᱤᱫ ᱞᱟᱹᱵᱤᱫ ᱮᱠᱫᱚᱢ ᱦᱮᱲᱮᱢ ᱦᱮᱲᱮᱢ ᱟᱹᱰᱤ ᱪᱮᱨᱦᱨᱟ।
ᱦᱮᱸ ᱟᱫᱚ ᱚᱱᱠᱟ ᱠᱟᱛᱮᱫ ᱫᱚ ᱟᱹᱞᱤᱧ ᱫᱚ ᱟᱹᱣᱨᱤ ᱞᱤᱧ ᱤᱭᱟᱹ ᱞᱮᱜᱟᱭᱟ ᱛᱟᱦᱞᱮ ᱼᱼ ᱪᱮᱠᱟ ᱞᱮᱜᱟᱭᱟᱹᱞᱤᱧ ᱦᱟᱸᱜ ᱚᱱᱟ ᱦᱚᱸ।
ᱦᱮᱸ ᱦᱮᱸᱸ ᱟᱨ ᱱᱮᱛᱟᱨ ᱢᱟ ᱟᱨᱚ ᱮᱸ ᱫᱟᱜ ᱡᱟᱹᱯᱩᱫ ᱫᱤᱱ ᱠᱟᱱᱟ ᱛᱚᱵᱮ ᱟᱨᱚ ᱤᱭᱟᱹ ᱠᱚᱫᱚ ᱢᱮᱱᱟᱜ ᱟᱥᱮ ᱵᱟᱝ ᱟᱯᱮᱥᱮᱫ ᱵᱷᱩᱸᱰᱨᱩ ᱠᱚ ᱵᱷᱩᱸᱰᱨᱩ ᱵᱮᱱ ᱟᱸᱡᱚᱢ ᱟᱠᱟᱫᱟ?
ᱵᱷᱩᱸᱰᱨᱩ ᱫᱚ ᱵᱟᱝ ᱜᱚᱝᱠᱮ ᱵᱟᱹᱞᱤᱧ ᱟᱸᱡᱚᱢᱟ ᱟᱠᱟᱫᱼᱟ।
ᱚᱱᱟ ᱫᱚ ᱵᱟᱵᱮᱱ ᱟᱸᱡᱚᱢᱟ ᱠᱟᱜᱼᱟ ᱦᱮᱸ ᱦᱮᱸ ᱚᱱᱟ ᱦᱚᱸ ᱫᱚᱢᱮ ᱜᱮ ᱥᱤᱵᱤᱞᱟ ᱚᱱᱟ ᱦᱚᱸ ᱢᱟᱱᱮ ᱠᱟᱹᱴᱤᱡ ᱠᱟᱹᱴᱤᱡ ᱡᱚᱜᱼᱟ ᱟᱨ ᱢᱮᱨᱟᱞ ᱵᱮᱱ ᱤᱭᱟᱹ ᱢᱮᱨᱟᱞ ᱨᱚᱞ ᱵᱮᱱ ᱧᱮᱞ ᱟᱠᱟᱫᱟ ᱨᱚᱞ?
ᱨᱚᱞ ᱨᱚᱞ ᱫᱚ ᱦᱳᱭᱛᱚ ᱞᱮᱧ ᱧᱮᱞ ᱟᱠᱟᱫ ᱜᱮᱭᱟ ᱢᱮᱱᱠᱷᱟᱱ ᱧᱩᱛᱩᱢ ᱫᱚ ᱱᱚᱣᱟ ᱫᱚ ᱩᱱᱟᱹᱜ ᱢᱚᱡ ᱛᱮᱫᱚ ᱵᱟᱹᱞᱤᱧ ᱵᱟᱲᱟᱭᱟ ᱨᱚ